ᱦᱩᱢ ᱜᱚᱢᱠᱮ ᱡᱚᱦᱟᱨ ᱜᱮ ᱛᱟᱦᱞᱮ
ᱦᱮᱞᱳ
ᱦᱳᱭ ᱞᱟᱹᱭᱫᱟᱹᱧ ᱵᱟᱵᱤᱱ ᱟᱸᱡᱚᱢ ᱮᱫᱟ
ᱚ ᱚᱱᱠᱟ ᱱᱟᱥᱮ ᱰᱤᱥᱴᱟᱵᱮᱫ ᱛᱟᱵᱮᱱᱟᱭ
ᱟᱪᱷᱟ ᱟᱪᱷᱟ ᱟᱫᱚ ᱪᱮᱫᱞᱤᱧ ᱞᱟᱹᱭᱟ ᱜᱚᱝᱠᱮ ᱮᱱᱛᱮ ᱱᱚᱱᱛᱮ ᱢᱟ ᱱᱚᱝᱠᱟ ᱜᱮ ᱠᱟᱹᱴᱤᱡ ᱰᱤᱥᱴᱟᱵᱽ ᱵᱟᱲᱟᱭ ᱜᱮᱭᱟ ᱮᱱᱛᱮ
ᱟᱪᱷᱟ ᱟᱪᱷᱟ ᱦᱚᱸ ᱚᱠᱟᱞᱮᱠᱟ ᱱᱟᱯᱟᱭ ᱵᱟᱲᱟ ᱜᱮᱭᱟᱵᱤᱱ ᱥᱮ
ᱦᱳᱭ ᱟᱹᱞᱤᱧ ᱫᱚ ᱱᱟᱯᱟᱭ ᱵᱟᱲᱟᱭ ᱜᱮ ᱟᱹᱵᱤᱱ ᱚᱠᱟᱞᱮᱠᱟ ᱢᱮᱱᱟᱜ ᱵᱤᱱᱟ
ᱦᱩᱸ ᱟᱞᱤᱧ ᱦᱚᱸ ᱱᱟᱯᱟᱭ ᱵᱟᱲᱟ ᱜᱮᱭᱟᱞᱤᱧ
ᱤᱱᱟᱹᱛᱟᱭᱚᱢ ᱫᱟᱜ ᱡᱟᱯᱩᱜ ᱠᱚ ᱪᱮ ᱞᱮᱠᱟ
ᱦᱚᱸ ᱫᱟᱜ ᱡᱟᱹᱯᱩᱜ ᱫᱚ ᱯᱨᱟᱭ ᱵᱷᱟᱜᱤ ᱜᱮ ᱢᱚᱴᱟᱢᱩᱴᱤ ᱾ ᱟᱨᱠᱤ ᱢᱟᱱᱮ ᱥᱮᱛᱟᱜ ᱫᱚ ᱵᱟᱭ ᱡᱟᱹᱯᱩᱫᱮᱜᱼᱟ ᱟᱨ ᱟᱹᱭᱩᱵ ᱛᱚᱨᱟᱜᱮ ᱡᱚᱨᱚᱭᱮᱜᱼᱟ ᱟᱨᱠᱤ ᱢᱟᱱᱮ ᱚᱱᱟ ᱫᱚ ᱢᱤᱫ ᱨᱚᱠᱚᱢ ᱫᱚ ᱱᱟᱯᱟᱭ ᱟᱠᱟᱫ ᱜᱮ ᱠᱚᱨᱟᱣ ᱠᱟᱫᱟᱭ ᱮᱢ ᱞᱟᱹᱭ ᱜᱟᱱᱚᱜᱼᱟ ᱢᱟᱱᱮ ᱥᱤᱧ ᱫᱚ ᱥᱟᱱᱟᱢ ᱦᱚᱲ ᱜᱮ ᱠᱟᱹᱢᱤ ᱚᱪᱚ ᱠᱚ ᱠᱟᱱᱟᱭ ᱟᱨ ᱧᱤ ᱧᱤᱫᱟᱹ ᱫᱚ ᱡᱤᱨᱟᱹᱣ ᱞᱟᱹᱜᱤᱫ ᱟᱨ ᱛᱟᱨᱥᱮ ᱟᱠᱚ ᱠᱟᱱᱟ
ᱦᱳᱭ ᱦᱳᱭ
ᱟᱻ ᱱᱟᱯᱟᱭ ᱜᱮ ᱥᱤᱧ ᱵᱮᱲᱟ ᱫᱟᱜ ᱮᱫᱟᱭ ᱥᱤᱧ ᱵᱮᱲᱟ ᱧᱤᱫᱟᱹ ᱵᱮᱲᱟ ᱫᱚᱭ ᱫᱟᱜ ᱮᱫᱟᱭ ᱥᱤᱧ ᱵᱮᱲᱟ ᱫᱚ ᱵᱷᱟᱜᱤ ᱜᱮ ᱥᱤᱧ ᱵᱮᱲᱟ ᱠᱟᱹᱢᱤ ᱦᱚᱪᱚ ᱱᱟᱜ ᱠᱟᱹᱢᱤ ᱞᱮᱱᱠᱷᱟᱱ ᱜᱮ ᱵᱷᱟᱜᱮ ᱟᱵᱚᱣᱟᱜ ᱦᱚᱸ ᱟᱨ ᱟᱵᱚᱣᱟᱜ ᱫᱟᱜ ᱢᱟ ᱫᱚᱨᱠᱟᱨ ᱜᱮ ᱡᱮ ᱠᱟᱨᱚᱱ ᱛᱟᱦᱚᱞᱮ ᱠᱷᱟᱱ ᱜᱮ ᱟᱵᱚᱣᱟᱜ ᱠᱟᱹᱢᱤ ᱠᱚ ᱢᱟᱲᱟᱝ ᱚᱜ ᱛᱟᱵᱚᱱᱟ ᱾
ᱦᱩᱸ ᱟᱨ ᱵᱟᱠᱷᱟᱱ ᱵᱟᱭ ᱫᱟᱜ ᱞᱮᱠᱷᱟᱱ ᱫᱚ ᱪᱤᱠᱟᱹ ᱛᱮᱵᱚᱱ ᱠᱟᱹᱢᱤ ᱫᱟᱲᱮᱭᱟᱜᱼᱟ ᱱᱮᱛᱟᱨ ᱢᱟᱛᱚ ᱟᱨᱚ ᱦᱟᱸᱜ ᱪᱟᱥᱮᱨ ᱫᱤᱱ ᱛᱚᱵᱮ
ᱞᱟᱹᱠᱛᱤ ᱟᱠᱟᱱ ᱜᱮᱭᱟ ᱫᱟᱜ ᱫᱚ ᱫᱟᱜ ᱤᱫᱤ ᱠᱟᱛᱮ ᱜᱮᱛᱚ ᱱᱤᱭᱟᱹ ᱪᱟᱥ ᱠᱟᱹᱢᱤ ᱫᱚ
ᱦᱳᱭ
ᱟᱪᱪᱷᱟ ᱚᱱᱟ ᱪᱷᱟᱲᱟ ᱦᱚᱸ ᱟᱨ ᱪᱮᱫ ᱠᱚᱵᱮᱱ ᱠᱟᱹᱢᱤ ᱵᱟᱲᱟᱭᱮᱫᱟ ᱛᱟᱦᱚᱞᱮ
ᱟᱫᱚ ᱱᱤᱛᱚᱜ ᱠᱟᱹᱢᱤ ᱫᱚ ᱚᱱᱠᱟ ᱫᱚ ᱪᱮᱫ ᱦᱚᱸ ᱵᱟᱝᱞᱤᱧ ᱠᱟᱹᱢᱤᱭᱮᱫᱟ ᱚᱲᱟᱜ ᱠᱚᱨᱮ ᱜᱮ ᱢᱮᱱᱟᱜ ᱟᱠᱟᱛ ᱞᱤᱧᱟ ᱚᱲᱟᱜ ᱠᱚᱨᱮ ᱜᱮ ᱟᱫᱚ ᱚᱲᱟᱜ ᱠᱚᱨᱮᱱ ᱜᱮ ᱩᱱᱠᱩ ᱡᱟᱦᱟᱸᱭ ᱢᱮᱱᱟᱜ ᱠᱚᱣᱟ ᱚᱲᱟᱜ ᱠᱚᱨᱮᱱ ᱰᱟᱹᱝᱨᱤ ᱢᱮᱨᱚᱢ ᱠᱚ ᱩᱱᱠᱩ ᱠᱚᱜᱮ ᱠᱟᱹᱴᱤᱡ ᱧᱮᱞ ᱵᱟᱲᱟ ᱦᱩᱭᱩᱜ ᱠᱟᱱᱟ ᱟᱫᱚ ᱱᱤᱛ ᱢᱟ ᱜᱚᱴᱟᱭ ᱜᱮᱠᱚ ᱪᱟᱥ ᱠᱚ ᱤᱫᱤᱠᱮᱫ ᱛᱟᱦᱚᱞᱮ ᱵᱤᱨ ᱠᱚᱥᱮᱱ ᱜᱮ ᱤᱫᱤ ᱦᱩᱭᱩᱜ ᱠᱟᱱᱟ ᱟᱨᱠᱤ ᱜᱩᱯᱤ ᱠᱚᱫᱚ
ᱟᱪᱪᱷᱟ
ᱚᱦ ᱟᱨ ᱟᱵᱤᱱ ᱫᱚ ᱛᱟᱦᱞᱮ ᱪᱮᱫ ᱠᱚ ᱵᱤᱱ ᱪᱤᱠᱟᱹ ᱵᱟᱲᱟᱭᱮᱫᱟ?
ᱟᱹᱞᱤᱧ ᱠᱚᱫᱚ ᱟᱹᱞᱤᱧ ᱫᱚᱦᱟᱸᱜ ᱚᱱᱠᱟ ᱫᱚᱻᱻᱻᱟᱦ ᱠᱟᱹᱢᱤ ᱫᱚ ᱚᱱᱠᱟ ᱵᱟᱹᱲᱛᱤ ᱜᱚ ᱵᱟᱹᱱᱩᱜᱼᱟ ᱪᱮᱫ ᱦᱚᱸ ᱱᱩᱠᱩ ᱠᱚᱜᱮ ᱱᱮ ᱦᱚᱲ ᱨᱮᱱ ᱦᱚᱸ ᱟᱦᱻ ᱢᱮᱨᱚᱢ ᱠᱚᱫᱚ ᱦᱟᱸᱜ ᱵᱟᱹᱱᱩᱜ ᱠᱟᱜ ᱠᱚᱣᱟ ᱥᱩᱫᱷᱩ ᱠᱷᱟᱹᱞᱤ ᱵᱟᱨᱭᱟ ᱰᱟᱝᱨᱟ ᱦᱮᱱᱟᱜ ᱠᱤᱱᱟᱹ ᱢᱤᱫ ᱟᱨᱟᱬ ᱡᱟᱦᱟᱸ ᱫᱚ ᱟᱨ ᱥᱤᱢ ᱠᱚ ᱦᱮᱱᱟᱜ ᱠᱚᱣᱟ ᱜᱮᱰᱮ ᱢᱮᱱᱟᱜ ᱠᱚᱣᱟ ᱟᱫᱚ ᱩᱱᱠᱩ ᱫᱚ ᱵᱟᱝ ᱜᱩᱯᱤ ᱦᱩᱭᱩᱜ-ᱟ ᱩᱱᱠᱩ ᱫᱚ ᱟᱠᱚ ᱛᱮᱜᱮ ᱠᱚ ᱧᱮᱞ ᱡᱚᱱᱚᱜᱼᱟ ᱡᱚᱢᱟᱜ ᱠᱚᱫᱚ ᱠᱚ ᱯᱟᱸᱡᱟ ᱜᱟᱱᱚᱜ-ᱟ ᱟᱫᱚ ᱰᱟᱝᱨᱤ ᱠᱚᱜᱮ ᱦᱟᱸᱜ ᱱᱩᱠᱩ ᱥᱤᱭᱳᱜ ᱠᱚ ᱟᱲᱟᱜ ᱵᱟᱲᱟ ᱠᱟᱛᱮᱫ ᱱᱟᱥᱮ ᱧᱮᱞ ᱵᱟᱲᱟ ᱠᱚ ᱦᱩᱭᱩᱜ-ᱟ ᱥᱮ ᱥᱤ ᱠᱟᱛᱮᱫ ᱱᱤᱡᱮ ᱜᱮ ᱥᱤ ᱵᱟᱲᱟ ᱠᱟᱛᱮᱫ ᱟᱨ ᱟᱹᱨᱩᱵ ᱥᱟᱯᱷᱟ ᱵᱟᱲᱟ ᱠᱟᱛᱮᱫ ᱟᱹᱛᱤᱧ ᱵᱟᱲᱟ ᱠᱤᱱ ᱦᱩᱭᱩᱜ-ᱟ ᱟᱨ ᱚᱲᱟᱜ ᱟᱹᱜᱩ ᱠᱟᱛᱮᱫ ᱫᱚ ᱟᱠᱚ ᱫᱚ ᱡᱚᱛᱚ ᱜᱮ ᱡᱤᱨᱟᱹᱣ ᱟᱹᱞᱤᱧ ᱦᱚᱸ ᱰᱟᱝᱨᱤ ᱦᱚᱸ
ᱦᱩᱸ ᱦᱮᱸ
ᱟᱨ ᱵᱟᱝ ᱡᱤᱨᱟᱹᱣ ᱦᱳᱭᱛᱚ ᱡᱩᱫᱤ ᱮᱱ ᱦᱤᱞᱳᱜ ᱫᱚ ᱡᱟᱹᱥᱛᱤ ᱡᱩᱫᱤ ᱠᱟᱹᱢᱤᱨᱤᱧ ᱢᱚᱱᱮ ᱠᱮᱫ ᱜᱮ ᱛᱟᱦᱚᱞᱮ ᱟᱨᱦᱚᱸ ᱥᱮᱱ ᱠᱟᱛᱮ ᱫᱟᱲᱮ ᱠᱚᱞᱤᱧ ᱵᱟᱜᱟᱣ ᱦᱚᱴᱚ ᱠᱟᱫ ᱜᱮᱭᱟ ᱥᱮ ᱟᱨ ᱮᱴᱟᱜ ᱠᱷᱮᱛ ᱠᱚᱨᱮᱞᱤᱧ ᱧᱮᱞ ᱫᱟᱜ ᱠᱚᱞᱤᱧ ᱵᱟᱜᱟᱣ ᱦᱚᱴᱚ ᱠᱟᱜ ᱜᱮᱭᱟ ᱤᱱᱠᱟᱹ ᱠᱟᱛᱮᱫ ᱜᱮ ᱟᱨ ᱮᱱᱟᱹᱠᱷ ᱵᱟᱹᱲᱛᱤ ᱠᱟᱹᱢᱤ ᱫᱚ ᱵᱟᱹᱱᱩᱜ-ᱟ ᱪᱟᱥ ᱠᱟᱹᱢᱤ ᱪᱟᱲᱟ ᱫᱚ
ᱟᱪᱷᱟᱷᱟ
ᱟᱨ ᱪᱟᱥ ᱠᱟᱹᱢᱤ ᱠᱚᱢᱟ ᱢᱮᱱᱟᱜ ᱜᱮ ᱟᱵᱮᱱ ᱴᱷᱮᱱ ᱛᱤ ᱠᱩᱠᱞᱤ ᱞᱤᱧ ᱞᱟᱹᱭᱫᱟ ᱛᱟᱦᱚᱞᱮ
ᱦᱳᱭ ᱢᱟ ᱞᱟᱹᱭ ᱵᱤᱱ
ᱟᱵᱚ ᱡᱟᱦᱟᱸ ᱦᱚᱜ-ᱚᱭ ᱥᱟᱱᱛᱟᱲ ᱥᱟᱶᱛᱟᱨᱮ ᱩᱱᱫᱤᱱ ᱠᱷᱚᱱᱜᱮ ᱧᱮᱞ ᱦᱤᱡᱩᱜ ᱠᱟᱱᱟ ᱠᱚ ᱡᱟᱦᱟᱸᱭ ᱠᱚ ᱜᱚᱡᱽ ᱜᱩᱨ ᱞᱮᱱᱠᱷᱟᱱ ᱯᱟᱹᱴᱠᱟᱹᱨ ᱵᱟᱝᱢᱟᱠᱚ ᱟᱹᱜᱩ ᱨᱩᱣᱟᱹᱲ ᱠᱚᱣᱟ ᱥᱮ ᱩᱱᱠᱩᱣᱟᱜ ᱪᱮᱫ ᱠᱚ ᱡᱟᱦᱟᱸᱭ ᱵᱟᱝ ᱠᱚ ᱤᱫᱤ ᱛᱚᱨᱟᱣ ᱟᱠᱟᱫᱟ ᱚᱱᱟ ᱠᱚ ᱯᱟᱹᱴᱷᱠᱟᱹ ᱛᱟᱞᱟᱛᱮ ᱞᱟᱹᱭ ᱠᱟᱛᱮ ᱛᱮ ᱟᱵᱚ ᱴᱷᱮᱱ ᱠᱚ ᱦᱤᱡᱩᱜ ᱠᱟᱱᱟ ᱯᱟᱹᱴᱠᱟᱹᱨ ᱟᱨᱠᱚ ᱤᱫᱤ ᱛᱚᱨᱟᱭᱮᱫᱟ ᱦᱮᱸ ᱱᱚᱣᱟ ᱤᱫᱤ ᱠᱟᱛᱮ ᱛᱮ ᱟᱵᱮᱱ ᱪᱮᱫ ᱠᱚᱵᱮᱱ ᱞᱟᱹᱭᱟ ᱪᱮᱫ ᱠᱚᱵᱮᱱ ᱵᱟᱲᱟᱭᱟ?
ᱟᱫᱚ ᱟᱹᱵᱤᱱ ᱡᱟᱦᱟᱸᱞᱮᱠᱟ ᱵᱤᱱ ᱞᱟᱹᱭ ᱠᱮᱫᱟ ᱮᱱᱛᱮᱫ ᱚᱱᱟ ᱞᱮᱠᱟ ᱫᱚ ᱟᱹᱞᱤᱧᱟᱜ ᱟᱸᱡᱚᱢ ᱫᱚᱞᱤᱧ ᱟᱸᱡᱚᱢ ᱵᱟᱲᱟ ᱟᱠᱟᱫ ᱜᱮᱭᱟ ᱵᱟᱝ
ᱡᱟᱦᱟᱸ ᱫᱚᱵᱮᱱ ᱞᱟᱹᱭ ᱯᱟᱹᱴᱠᱟᱹᱨ ᱟᱫᱚ ᱠᱟᱛᱷᱟ ᱦᱩᱭᱩᱜ ᱠᱟᱱᱟ ᱡᱟᱦᱟᱸᱭ ᱚᱲᱟᱜ ᱨᱮ ᱚᱱᱠᱟ ᱜᱚᱡ ᱜᱩᱨ ᱠᱟᱱᱟᱭ ᱡᱟᱦᱟᱸᱭ ᱦᱚᱲ ᱟᱫᱚ ᱩᱱᱤ ᱫᱚ ᱠᱟᱱᱟ ᱱᱮ ᱡᱮ ᱚᱠᱟ ᱥᱟᱺᱜᱤᱧ ᱨᱮ ᱢᱮᱭᱟᱝ ᱫᱚᱯᱚᱢ ᱠᱟᱛᱮ ᱢᱤᱫᱴᱮᱱ ᱦᱚᱲ ᱛᱚ ᱩᱱᱤᱜᱮ ᱟᱸᱻᱻ ᱠᱩᱠᱢᱩ ᱠᱚᱛᱮ ᱞᱟᱹᱭᱟᱹᱧᱟ ᱡᱮ ᱤᱧ ᱢᱟ ᱱᱚᱝᱠᱟ ᱵᱚᱸᱜᱟ ᱛᱟ ᱯᱩᱢᱩᱯ ᱟᱛᱚ ᱨᱤᱱᱤᱡ ᱦᱚᱭ ᱚᱱᱟ ᱞᱮᱠᱟᱛᱮ ᱚᱠᱟᱨᱮ ᱩᱱᱤ ᱡᱟᱦᱟᱸᱭ ᱠᱩᱠᱢᱩ ᱠᱟᱛᱮ ᱞᱟᱹᱭᱟᱭ ᱠᱟᱱ ᱡᱟᱦᱟᱸᱭ ᱟᱨᱠᱤ ᱱᱤ ᱱᱤᱭᱚᱢ ᱫᱷᱚᱨᱚᱢ ᱦᱚᱲ ᱟᱫᱚ ᱩᱱᱤᱜᱮ ᱱᱟᱜ ᱠᱷᱟᱱ ᱫᱚ ᱡᱟᱦᱟᱸᱭ ᱦᱚᱨ ᱠᱚ ᱠᱚ ᱮᱢᱟᱭ ᱠᱟᱱᱟ ᱛᱟᱦᱚᱞᱮ ᱩᱱᱤᱭᱟᱜ ᱚᱲᱟᱜ ᱛᱮ ᱪᱟᱞᱟᱜ ᱠᱟᱱᱟᱭ ᱩᱱᱤᱭᱟᱜ ᱚᱲᱟᱜ ᱛᱮ ᱪᱟᱞᱟᱣ ᱠᱟᱛᱮ ᱵᱤᱱ ᱥᱟᱹᱜᱟᱹᱭ ᱮᱱᱛᱮ ᱟᱫᱚᱭ ᱦᱚᱦᱚᱭᱟ ᱡᱮ ᱵᱤᱱ ᱥᱟᱹᱜᱟᱹᱭ ᱮᱱᱛᱮ ᱦᱚᱦᱚᱭ ᱛᱮ ᱞᱮᱭᱟ ᱡᱮ ᱱᱩᱭ ᱫᱚ ᱱᱟᱜ ᱠᱷᱟᱱ ᱱᱚᱝᱠᱟ ᱡᱮ ᱤᱧᱮ ᱢᱮᱛᱟ ᱠᱟᱫᱤᱧᱟ ᱱᱚᱝᱠᱟ ᱡᱮ ᱤᱧ? ᱱᱩᱱᱟᱹᱜ ᱟᱸᱥ ᱛᱟᱦᱮᱸ ᱠᱟᱱ ᱛᱤᱧᱟᱹ ᱡᱮ ᱱᱚᱣᱟ ᱱᱚᱣᱟ ᱠᱚ ᱵᱟᱹᱧ ᱠᱩᱲᱟᱹᱣ ᱟᱠᱟᱱᱟ ᱛᱚ ᱚᱱᱟ ᱠᱚ ᱵᱟᱠᱷᱨᱟ ᱛᱮᱜᱮ ᱦᱟᱸᱜ ᱩᱱᱤ ᱫᱚ ᱱᱟᱜ ᱠᱷᱟᱱᱮ ᱞᱟᱹᱭ ᱟᱠᱚᱣᱟ ᱥᱮ ᱜᱚᱴᱟ ᱠᱚᱣᱟᱢ ᱠᱟᱱᱟ᱾ ᱡᱟᱦᱟᱸᱭ ᱜᱚᱡ ᱟᱠᱟᱱ ᱩᱱᱤ ᱩᱱᱠᱩ ᱨᱮᱱ ᱚᱲᱟᱜ ᱦᱚᱲ ᱠᱚ᱾ ᱟᱫᱚ ᱯᱩᱨᱟᱹ ᱚᱲᱟᱜ ᱦᱚᱲ ᱠᱚᱢᱟ ᱩᱱ ᱡᱟᱦᱟᱸᱭ ᱠᱚ ᱪᱮᱫ ᱠᱚ ᱵᱟᱭ ᱠᱩᱲᱟᱹᱣ ᱠᱟᱱᱟ ᱛᱟᱦᱚᱞᱮ ᱚᱱᱟ ᱠᱚᱠᱚ ᱢᱮᱛᱟᱭᱟ ᱛᱟᱦᱚᱞᱮ ᱴᱷᱤᱠ ᱜᱮᱭᱟ ᱛᱟᱦᱚᱞᱮ ᱫᱚ ᱩᱱᱠᱩ ᱚᱲᱟᱜ ᱦᱚᱲ ᱠᱚᱦᱚᱸ ᱠᱚ ᱞᱟᱹᱭᱟ ᱦᱳᱭ ᱛᱟᱦᱚᱞᱮ ᱵᱤᱱᱛᱤ ᱛᱚᱨᱟ ᱦᱩᱭᱩᱜᱼᱟ ᱥᱮ ᱱᱩᱭ ᱡᱟᱦᱟᱸ ᱠᱚ ᱵᱟᱭ ᱠᱩᱲᱟᱹᱣ ᱟᱠᱟᱱ ᱫᱚ ᱱᱚᱣᱟ ᱠᱚ ᱵᱟᱠᱷᱨᱟ ᱛᱮᱜᱮ ᱡᱟᱛᱮ ᱠᱩᱲᱟᱹᱜ ᱢᱟ ᱭᱟᱜ ᱟᱸᱥ ᱡᱟᱦᱟᱸ ᱥᱮ ᱡᱟᱦᱟᱸ ᱠᱚ ᱵᱟᱭ ᱠᱩᱲᱟᱹᱣ ᱟᱠᱟᱱ ᱫᱚᱭ ᱚᱱᱟ ᱠᱚ ᱡᱟᱛᱮ ᱠᱩᱲᱟᱹᱜ ᱢᱟᱭ ᱚᱱᱟ ᱞᱮᱠᱟᱛᱮ ᱟᱫᱚᱠᱚ ᱵᱤᱱᱛᱤ ᱛᱟᱞᱟ ᱛᱮᱠᱚ ᱩᱱᱤ ᱠᱚ ᱥᱟᱨᱦᱟᱣ ᱮᱭᱟ ᱥᱮ ᱩᱱᱤ ᱡᱟᱦᱟᱸ ᱢᱚᱱᱮ ᱤᱪᱪᱷᱟᱹ ᱛᱟᱦᱮᱸ ᱠᱟᱱ ᱛᱟᱭᱟ ᱡᱮ ᱵᱟᱝ ᱯᱩᱨᱟᱹᱣ ᱠᱟᱱ ᱛᱟᱭᱟ ᱢᱟᱱᱮ ᱛᱤᱱ ᱫᱤᱱ ᱡᱮᱣᱮᱫ ᱮ ᱛᱟᱦᱮᱸ ᱠᱟᱱᱟ ᱟᱫᱚ ᱩᱱ ᱦᱤᱞᱳᱜ ᱫᱚ ᱟᱫᱚ ᱵᱤᱱᱛᱤ ᱛᱟᱞᱟ ᱛᱮᱜᱮ ᱠᱚ ᱞᱟᱹᱭ ᱟᱭᱟ ᱟᱨ ᱯᱟᱹᱦᱤᱞ ᱦᱚᱲ ᱢᱟᱛᱚ ᱱᱟᱜ ᱠᱷᱟᱱ ᱩᱱᱟ ᱵᱟᱝᱠᱚ ᱵᱟᱲᱟᱭ ᱛᱟᱦᱮᱱ ᱢᱟᱱᱮ ᱥᱟᱱᱟᱢ ᱞᱮᱠᱟᱱᱟᱜ ᱠᱟᱛᱷᱟ ᱠᱚᱨᱮᱜ ᱜᱮ ᱢᱟᱱᱮ ᱟᱸᱫᱷᱟ ᱯᱟᱹᱛᱭᱟᱹᱣ ᱡᱤᱱᱤᱥ ᱟᱨᱠᱤ ᱡᱟᱹᱥᱛᱤ ᱛᱟᱦᱮᱸ ᱠᱟᱱ ᱛᱟᱠᱚᱣᱟ ᱯᱟᱹᱦᱤᱞ ᱦᱚᱲ ᱫᱚ ᱡᱮᱢᱚᱱ ᱱᱚᱝᱠᱟ ᱯᱟᱹᱴᱠᱟᱹᱨ ᱞᱟᱹᱭ ᱞᱮᱠᱷᱟᱱ ᱫᱚ ᱩᱱᱤ ᱡᱟᱦᱟᱸᱭ ᱱ ᱫᱷᱚᱨᱚᱢ ᱨᱮᱱ ᱦᱚᱲ ᱢᱮᱱᱟᱭᱟ ᱩᱱᱤ ᱜᱮᱛᱚ ᱦᱟᱜ ᱯᱟᱹᱴᱠᱟᱹᱨ ᱵᱚᱱ ᱢᱮᱛᱟᱭ ᱠᱟᱱᱟ ᱵᱟᱝ ᱥᱮ
ᱦᱳᱭ ᱦᱳᱭ ᱦᱳᱭ
ᱟᱫᱚ ᱩᱱᱤ ᱞᱮᱠᱟ ᱫᱚ ᱯᱟᱹᱦᱤᱞ ᱫᱚ ᱦᱟᱸᱜ ᱵᱟᱝ ᱠᱚ ᱵᱟᱰᱟᱭ ᱛᱟᱦᱮᱸᱫ ᱚᱱᱟ ᱞᱮᱠᱟᱛᱮ ᱞᱟᱹᱭ ᱛᱟᱦᱮᱸᱜᱼᱟ ᱡᱮ ᱦᱮᱸ ᱱᱚᱝᱠᱟᱱ ᱱᱚ ᱱᱚᱝᱠᱟ ᱡᱮ ᱞᱟᱹᱭ ᱟᱠᱟᱫᱟᱭ ᱡᱮ ᱱᱚᱣᱟ ᱠᱚ ᱵᱟᱝ ᱯᱮ ᱮᱢ ᱫᱟᱲᱮ ᱠᱟᱣᱫᱮᱭᱟ ᱥᱮ ᱡᱩᱫᱤ ᱱᱤᱛᱚᱜ ᱨᱮᱦᱚᱸᱭ ᱞᱟᱹᱭ ᱟᱯᱮ ᱠᱟᱱᱟ ᱡᱮ ᱱᱚᱣᱟ ᱠᱚ ᱮᱢᱟᱭ ᱯᱮ ᱡᱩᱫᱤ ᱵᱟᱝ ᱯ ᱢᱮ ᱪᱮᱫᱟᱜ ᱚᱲᱟᱜ ᱠᱚᱨᱮ ᱢᱟᱱᱮ ᱨᱩᱣᱟᱹ ᱦᱟᱹᱥᱩᱜ ᱩᱛᱩ ᱠᱚ ᱟᱨᱚ ᱟᱨᱚ ᱟᱭᱢᱟ ᱟᱭᱢᱟ ᱠᱚ ᱟᱨᱠᱤ ᱠᱟᱹᱴᱤᱡ ᱵᱮᱵᱟᱹᱲᱤᱡ ᱠᱚᱜᱼᱟ ᱟᱨ ᱪᱮᱫ ᱦᱩᱭᱩᱜ ᱛᱟᱯᱮᱭᱟ ᱟᱫᱚ ᱯᱟᱹᱦᱤᱞ ᱦᱚᱲ ᱢᱟ ᱚᱱᱟ ᱠᱟᱛᱷᱟ ᱠᱚᱨᱮ ᱟᱸᱫᱷᱟ ᱯᱟᱹᱛᱭᱟᱹᱣ ᱡᱤᱱᱤᱥ ᱛᱟᱦᱮᱸ ᱠᱟᱱ ᱛᱟᱠᱚᱣᱟ ᱫᱚᱢᱮ ᱚᱱᱮᱠ ᱵᱟᱠᱚ ᱵᱟᱲᱟᱭ ᱛᱟᱦᱮᱸᱼᱟ ᱯᱟᱹᱦᱤᱞ ᱦᱚᱲ ᱫᱚ ᱡᱮ ᱯᱟᱹᱴᱠᱟᱹᱨ ᱫᱚ ᱪᱮᱫ ᱠᱟᱱᱟ ᱯᱟᱹᱴᱠᱟᱹᱨ ᱫᱚ ᱯᱟᱹᱦᱤᱞ ᱫᱚᱠᱚ ᱵᱟᱰᱟᱭ ᱛᱟᱦᱮᱸ ᱵᱮᱯᱟᱨ ᱛᱮ ᱞᱟᱹᱭ ᱟᱠᱚ ᱡᱟᱦᱟᱸ ᱟᱸᱥ ᱠᱚ ᱵᱟᱝ ᱯᱩᱨᱟᱹᱣ ᱠᱚᱜ ᱛᱟᱭᱟ ᱚᱱᱟ ᱠᱚᱜᱮ ᱞᱟᱹᱭᱟᱭ
ᱟᱪᱪᱷᱟ ᱟᱨ ᱟᱹᱞᱤᱧ ᱟᱹᱞᱤᱧ ᱞᱤᱧ ᱞᱟᱹᱭᱮᱫ ᱛᱟᱦᱮᱱᱟ ᱡᱮ ᱩᱱᱤ ᱡᱟᱦᱟᱸᱭ ᱟᱵᱚᱨᱮᱱ ᱡᱟᱦᱟᱸᱭ ᱜᱚᱡ ᱜᱩᱨ ᱠᱟᱱᱟᱭ ᱩᱱᱤ ᱫᱚ ᱦᱟᱸᱜ ᱠᱷᱟᱹᱞᱤ ᱩᱱᱤ ᱡᱟᱦᱟᱸᱭ ᱱᱤᱭᱟᱢ ᱫᱷᱚᱨᱚᱢ ᱦᱚᱲ ᱜᱮᱭ ᱞᱟᱹᱭᱟᱭ ᱥᱮ ᱟᱵᱚ ᱫᱚ ᱟᱵᱚ ᱠᱚ ᱢᱟ ᱟᱵᱚ ᱠᱚ ᱵᱟᱭ ᱞᱟᱹᱭ ᱫᱟᱲᱮᱭᱟᱵᱚᱱ ᱛᱮ ᱚᱱᱟ ᱫᱚ
ᱵᱟᱝ ᱜᱮ ᱚᱱᱟ ᱫᱚ ᱩᱱᱤ ᱡᱟᱦᱟᱸᱭ ᱱᱤᱭᱚᱢ ᱫᱷᱚᱨᱚᱢ ᱦᱚᱲ ᱢᱮᱱᱟᱭᱟ ᱩᱱᱤ ᱴᱩᱠᱩ ᱜᱮ ᱞᱟᱹᱭᱭᱟ ᱩᱱᱤ ᱫᱚ ᱟᱵᱚ ᱠᱚᱫᱚ ᱵᱟᱭ ᱞᱟᱹᱭ ᱫᱟᱲᱮᱭᱟᱵ ᱩᱱᱤ ᱡᱟᱦᱟᱸ ᱱᱤᱭᱚᱢ ᱫᱷᱚᱨᱚᱢ ᱦᱚᱲᱜᱮ ᱩᱱᱤ ᱟᱫᱚ ᱩᱱᱤ ᱛᱟᱞᱟ ᱛᱮᱜᱮ ᱟᱵᱚᱭ ᱞᱟᱹᱭ ᱟᱵᱚᱱᱟ ᱡᱟᱛᱮ ᱱᱚᱣᱟ ᱠᱚ ᱵᱟᱹᱧ ᱠᱩᱲᱟᱹ
ᱟᱪᱪᱷᱟ ᱟᱞᱮ ᱥᱮᱱ ᱢᱟᱛᱚ ᱱᱮᱛᱟᱨ ᱦᱚᱸᱠᱚ ᱦᱮᱡ ᱵᱟᱲᱟᱜ ᱜᱮᱭᱟ ᱜᱚᱢᱠᱮ ᱦᱮᱸ ᱟᱫᱚ ᱦᱮᱡ ᱠᱟᱛᱮ ᱫᱚ ᱟᱞᱮ ᱠᱚ ᱢᱟᱛᱚ ᱦᱟᱸᱜ ᱵᱟᱝᱞᱮ ᱨᱩᱣᱟᱹᱲ ᱠᱟᱜ ᱠᱚᱣᱟ ᱟᱫᱚ ᱟᱠ ᱡᱟᱦᱟᱸ ᱞᱮᱠᱟ ᱠᱚ ᱞᱟᱹᱭ ᱛᱮ ᱚᱱᱠᱟ ᱜᱮ ᱦᱟᱸᱜ ᱟᱞᱮ ᱦᱚᱸᱞᱮ ᱢᱟᱱᱟᱣ ᱜᱮᱭᱟ ᱛᱟᱨᱯᱚᱨᱮ ᱧᱮᱞ ᱵᱟᱲᱟᱟᱣ ᱠᱟᱱᱟ ᱟᱹᱰᱤ ᱨᱚᱠᱚᱢ ᱜᱮ ᱠᱚ ᱦᱤᱡᱩᱜ ᱜᱮᱭᱟ ᱡᱟᱦᱟᱸᱭ ᱫᱚ ᱦᱮᱡ ᱠᱟᱛᱮ ᱧᱮᱞᱟᱵᱤᱱ ᱦᱟᱸᱜ ᱠᱤᱪᱷᱩ ᱡᱚᱱ ᱫᱚ ᱚᱱᱮ ᱜᱚᱡ ᱜᱩᱨ ᱦᱚᱲ ᱜᱚᱡ ᱜᱩᱨ ᱠᱟᱛᱮᱫ ᱩᱱᱤᱭᱟᱜ ᱵᱷᱟᱸᱰᱟᱱ ᱠᱚ ᱟᱹᱣᱨᱤ ᱯᱟᱨᱚᱢ ᱨᱮᱜᱮ ᱠᱚ ᱦᱤᱡᱩᱜᱼᱟ ᱟᱨᱠᱷᱚᱱ ᱟᱨ ᱠᱤᱪᱷᱩ ᱠᱤᱪᱷᱩ ᱯᱟᱹᱴᱠᱟᱹ ᱥᱮ ᱯᱟᱹᱴᱠᱟᱹᱨ ᱡᱟᱦᱟᱸᱭ ᱠᱚ ᱱᱤᱭᱟᱢ ᱫᱷᱚᱨᱚᱢ ᱦᱚᱲ ᱠᱚ ᱩᱱᱠᱩ ᱫᱚ ᱦᱟᱸᱜ ᱟᱨᱚ ᱟᱹᱰᱤ ᱫᱤᱱ ᱯᱚᱨᱮ ᱦᱚᱸᱠᱚ ᱦᱤᱡᱩᱜ ᱜᱮᱭᱟ ᱟᱫᱚ ᱠᱤᱪᱷᱩ ᱠᱤᱪᱷᱩ ᱡᱟᱭᱜᱟ ᱨᱮᱫᱚ ᱧᱮᱞ ᱠᱟᱱᱟ ᱟᱨᱚ ᱚᱱᱟ ᱡᱟᱦᱟᱸᱭ ᱜᱚᱡ ᱜᱩᱨ ᱨᱮᱱ ᱦᱚᱲ ᱩᱱᱤ ᱮ ᱡᱟᱭᱜᱟ ᱵᱟᱲᱟ ᱠᱟᱛᱮᱜ ᱴᱷᱟᱶ ᱵᱟᱲᱟ ᱠᱟᱛᱮᱜ ᱤᱱᱟᱹ ᱵᱟᱨ ᱫᱤᱱ ᱯᱚᱨᱮ ᱦᱚᱸᱠᱚ ᱦᱤᱡᱩᱜ ᱜᱮᱭᱟ
ᱦᱳᱭ ᱦᱳᱭ
ᱦᱮᱸ ᱟᱫᱚ ᱦᱮᱡ ᱠᱟᱛᱮ ᱡᱟᱦᱟᱸ ᱠᱚ ᱩᱱᱠᱩ ᱠᱚ ᱞᱟᱹᱭᱟ ᱩᱱᱠᱩ ᱡᱟᱦᱟᱸᱭ ᱡᱟᱦᱟᱸᱭ ᱵᱟᱨ ᱯᱮ ᱫᱤᱱ ᱯᱚᱨᱮ ᱡᱟᱦᱟᱸᱭ ᱠᱚ ᱦᱤᱡᱩᱜ ᱫᱚ ᱩᱱᱠᱩ ᱠᱚ ᱫᱚ ᱦᱟᱸᱜ ᱟᱹᱰᱤ ᱴᱷᱤᱠ ᱴᱷᱟᱠ ᱜᱮᱠᱚ ᱞᱟᱹᱭᱟ ᱡᱚᱛᱚ ᱠᱤᱪᱷᱩ ᱜᱮ
ᱦᱳᱭ
ᱟᱨ ᱡᱟᱦᱟᱸᱭ ᱛᱟᱭᱚᱢ ᱛᱮᱠᱚ ᱦᱤᱡᱩᱜᱼᱟ ᱩᱱᱠᱩ ᱠᱚᱫᱚ ᱚᱱᱠᱟ ᱴᱷᱤᱠ ᱴᱷᱟᱠ ᱵᱟᱝ ᱠᱚ ᱞᱟᱹᱭ ᱜᱮᱭᱟ ᱟᱫᱚ ᱩᱱᱠᱩ ᱠᱚᱫᱚ ᱦᱟᱸᱜ ᱞᱮ ᱢᱮᱛᱟ ᱠᱚ ᱠᱟᱱᱟ ᱱᱩᱠᱩ ᱫᱚ ᱟᱨ ᱡᱟᱦᱟᱸᱭ ᱞᱟᱦᱟ ᱛᱮᱠᱚ ᱦᱮᱡ ᱟᱠᱟᱱᱟ ᱡᱟᱦᱟᱸᱭ ᱛᱮ ᱦᱤᱡᱩᱜ ᱟᱠᱚ ᱩᱱᱠᱩ ᱠᱚᱫᱚ ᱴᱷᱤᱠ ᱴᱷᱤᱠ ᱜᱮᱠᱚ ᱞᱟᱹᱭ ᱛᱮ ᱟᱞᱮ ᱫᱚᱞᱮ ᱢᱚᱱᱮ ᱠᱚᱣᱟ ᱦᱮᱸ ᱦᱩᱭ ᱫᱟᱲᱮᱭᱟᱜᱼᱟ ᱛᱟᱞᱦᱮ ᱦᱮᱸ ᱱᱚᱜ-ᱚᱭ ᱦᱚᱞᱟ ᱢᱟᱫᱷᱮᱨ ᱜᱮ ᱪᱟᱞᱟᱣᱮᱱ ᱛᱟᱵᱚᱱᱟᱭ ᱟᱫᱚ ᱦᱚᱳᱭᱛᱳ ᱱᱚᱣᱟ ᱠᱚ ᱡᱤᱱᱤᱥᱮ ᱵᱟᱹᱜᱤ ᱦᱚᱴᱚ ᱠᱟᱣᱫᱮᱭᱟ ᱚᱱᱟᱜᱮ ᱦᱟᱸᱜ ᱞᱟᱹᱭ ᱟᱫᱮᱭᱟᱭ ᱟᱫᱚ ᱟᱫᱚᱞᱮ ᱮᱢ ᱜᱚᱫ ᱟᱠᱚᱜᱮ ᱟᱨ ᱡᱟᱦᱟᱸᱭ ᱵᱟᱹᱲᱛᱤ ᱵᱟᱹᱲᱛᱤ ᱠᱚ ᱞᱟᱹᱭᱟ ᱩᱱᱠᱩ ᱠᱚᱫᱚ ᱦᱟᱸᱜ ᱵᱟᱝᱞᱮ ᱢᱚᱱᱮᱭᱟᱠᱚᱣᱟ ᱡᱮ ᱵᱟᱹᱲᱛᱤ ᱫᱚ ᱩᱱᱟᱹᱜ ᱜᱟᱱ ᱫᱚ ᱵᱟᱹᱱᱩᱜ ᱛᱟᱞᱮᱭᱟ ᱱᱤᱛᱚᱜ ᱫᱚ ᱥᱮ ᱵᱟᱝᱞᱮ ᱮᱢ ᱫᱟᱲᱮᱭᱟᱜ ᱠᱟᱱᱟ ᱚᱱᱠᱟ ᱞᱮ ᱢᱮᱛᱟᱫ ᱠᱚᱜᱮ ᱟᱨ ᱠᱤᱪᱷᱩ ᱠᱤᱪᱷᱩ ᱡᱤᱱᱤᱥ ᱠᱚᱫᱚᱞᱮ ᱮᱢ ᱜᱚᱫ ᱟᱠᱚᱜᱮ ᱡᱟᱦᱟᱸ ᱦᱩᱰᱤᱧ ᱦᱩᱰᱤᱧᱟᱜ ᱡᱤᱱᱤᱥ ᱠᱚᱫᱚ ᱡᱟᱦᱟᱸ ᱠᱚ ᱞᱟᱹᱭ ᱠᱟᱜᱼᱟᱭ ᱱᱚ-ᱚ ᱱᱚᱝᱠᱟ ᱱᱤᱛᱚᱜ ᱦᱚᱸ ᱟᱞᱮ ᱥᱮᱱ ᱫᱚ ᱱᱚᱣᱟ ᱟᱸᱫᱷᱟ ᱯᱟᱹᱛᱭᱟᱹᱣ ᱢᱮᱱᱟᱜ ᱜᱮᱭᱟ ᱛᱚᱵᱮ ᱟᱹᱞᱤᱧ ᱞᱤᱧ ᱢᱚᱱᱮᱭᱫ-ᱟ ᱚᱱᱟ ᱫᱚ ᱵᱟᱝ ᱠᱟᱱᱟ ᱱᱚᱣᱟ ᱡᱤᱱᱤᱥ ᱫᱚ ᱥᱟᱹᱨᱤ ᱫᱚ
ᱦᱩᱸ
ᱫᱚ ᱚᱱᱟᱜᱮ ᱦᱟᱸᱜ ᱛᱤᱱᱟᱹᱜ ᱜᱟᱱ ᱪᱤᱠᱟᱹᱜ ᱠᱟᱱᱟ ᱟᱵᱚ ᱥᱟᱱᱛᱟᱲ ᱥᱟᱶᱛᱟ ᱨᱮᱢᱟᱛᱚ ᱡᱚᱛ ᱡᱚᱛᱚ ᱜᱮ ᱦᱟᱸᱜ ᱠᱚ ᱢᱟᱱᱟᱣ ᱟᱹᱜᱩᱭᱮᱫ ᱜᱮᱭᱟ ᱠᱚ ᱟᱨ ᱟᱨ ᱟᱞᱮᱥᱮᱱ ᱫᱚ ᱦᱟᱸᱜ ᱠᱚ ᱢᱟᱱᱟᱣᱮᱫ ᱜᱮᱭᱟ ᱡᱮ ᱯᱟᱹᱴᱠᱟᱹᱨ ᱫᱚ ᱦᱮᱸ ᱥᱟᱹᱨᱤᱜᱮ ᱱᱚᱣᱟ ᱠᱚ ᱟᱹᱜᱩ ᱠᱚᱣᱟ ᱠᱚ ᱟᱵᱚᱨᱮᱱ ᱦᱚᱲ ᱠᱚ ᱡᱟᱦᱟᱸᱭ ᱠᱚ ᱜᱚᱡ ᱜᱩᱨ ᱠᱟᱛᱮ ᱠᱚ ᱵᱟᱹᱜᱤᱴᱚᱜᱣᱟ ᱟᱫᱚ ᱩᱱᱠᱩ ᱦᱟᱯᱲᱟᱢ ᱠᱚ ᱞᱟ ᱟᱫᱚ ᱟᱯᱮ ᱥᱮᱱ ᱫᱚ ᱚᱠᱟ ᱞᱮᱠᱟ ᱠᱚ ᱢᱟᱱᱟᱣ ᱵᱟᱲᱟ ᱠᱚ ᱜᱮᱭᱟ ᱛᱟᱦᱚᱞᱮ ᱩᱱᱠᱩ ᱠᱚᱫᱚ
ᱦᱳᱭ ᱢᱟᱱᱟᱣ ᱫᱚ ᱟᱹᱵᱤᱱ ᱡᱟᱦᱟᱸ ᱞᱮᱠᱟ ᱵᱤᱱ ᱞᱟᱹᱭ ᱠᱮᱫ ᱞᱮᱠᱟ ᱫᱚ
ᱦᱮᱸ
ᱟᱹᱵᱤᱱ ᱡᱟᱦᱟᱸ ᱞᱮᱠᱟ ᱵᱤᱱ ᱞᱟᱹᱭ ᱠᱮᱫ ᱞᱮᱠᱟ ᱡᱮ ᱡᱟᱦᱟᱸᱭ ᱫᱚ ᱟᱨᱠᱤ ᱢᱟᱱᱮ ᱡᱟᱦᱟᱸᱭ ᱜᱚᱡ ᱜᱩᱨ ᱠᱟᱜ ᱩᱱᱤ ᱩᱱᱤᱭᱟᱜ ᱠᱟᱹᱢᱤ ᱠᱚᱨᱟᱣ ᱵᱟᱲᱟ ᱠᱟᱛᱮ ᱠᱤᱪᱷᱩ ᱫᱤᱱ ᱛᱟᱞᱟ ᱨᱮᱜᱮ ᱡᱮ ᱢᱤᱫ ᱥᱚᱯ ᱛᱟ ᱵᱷᱤᱛᱤᱨ ᱨᱮᱜᱮ ᱡᱩᱫᱤ ᱠᱚ ᱦᱤᱡᱩᱜ ᱠᱷᱟᱱ ᱛᱟᱞᱦᱮ ᱩᱱᱠᱩ ᱠᱚᱫᱚ ᱱᱟᱜ ᱠᱷᱟᱱ ᱴᱷᱤᱠᱜᱮ ᱛᱟᱦᱞᱮ ᱦᱚᱸ ᱦᱩᱭ ᱫᱟᱲᱮᱭᱟᱜᱼᱟ ᱡᱮ ᱫᱚᱢᱮ ᱮᱲᱮ ᱠᱟᱛᱷᱟ ᱦᱚᱸᱭ ᱞᱟᱹᱭ ᱫᱟᱭ ᱚᱝᱠᱟ ᱫᱚ ᱵᱟᱝ ᱟᱨ ᱡᱟᱦᱟᱸᱭ ᱯᱚᱨᱮ ᱧᱚᱜ ᱛᱮᱠᱚ ᱦᱤᱡᱩᱜ ᱠᱟᱱᱟ ᱩᱱᱠᱩ ᱠᱚᱫᱚ ᱱᱟᱜ ᱠᱷᱟᱱ ᱢᱮᱛᱟ ᱠᱚᱣᱟᱞᱮ ᱡᱮ ᱵᱟᱝᱜᱮ ᱚᱱᱠᱟ ᱫᱚ ᱩᱠᱩᱨᱤᱡ ᱟᱞᱮ ᱛᱚ ᱵᱟᱭ ᱞᱟᱹᱭ ᱠᱟᱫ ᱞᱮᱭᱟ ᱡᱮ ᱱᱚᱝᱠᱟ ᱟᱥ ᱛᱟᱭ ᱥᱮ ᱛᱟᱦᱮᱸ ᱠᱟᱱ ᱛᱟᱭᱟ
ᱦᱩᱸ ᱦᱩᱸ ᱦᱩᱸ
ᱦᱳᱭ ᱟᱫᱚ ᱚᱱᱠᱟ ᱞᱟᱹᱭ ᱠᱟᱛᱮᱜ ᱩᱱᱠᱩ ᱠᱚᱫᱚ ᱢᱟᱱᱮ ᱩᱱᱟᱹᱜ ᱛᱚ ᱵᱟᱝᱞᱮ ᱟᱸᱡᱚᱢ ᱛᱟᱠᱚ ᱜᱮᱭᱟ ᱠᱟᱛᱷᱟ ᱠᱚᱫᱚ ᱟᱫᱚ ᱟᱫᱚ ᱠᱟᱛᱷᱟ ᱦᱩᱭᱩᱜ ᱠᱟᱱᱟ ᱟᱵᱚ ᱢᱟ ᱦᱟᱸᱜ ᱥᱟᱱᱛᱟᱲ ᱦᱚᱲ ᱡᱮ ᱢᱤᱫᱴᱮᱱ ᱫᱩᱣᱟᱹᱨ ᱛᱮ ᱡᱟᱦᱟᱸᱭ ᱡᱟᱦᱟᱸ ᱞᱮᱠᱟᱱᱤᱡ ᱦᱚᱲᱜᱮ ᱡᱮ ᱦᱤᱡᱩᱜᱼᱟᱭ ᱡᱮ ᱵᱤᱱᱛᱤ ᱛᱮᱫᱚ ᱟᱨ ᱵᱟᱵᱚᱱ ᱨᱩᱣᱟᱹᱲ ᱫᱟᱲᱮ ᱠᱮᱭᱟ ᱟᱫᱚ ᱚᱱᱮ ᱡᱮ ᱞᱟᱹᱭᱟᱜ ᱵᱚᱱᱟᱭ ᱥᱮ ᱟᱨᱚ ᱟᱭᱢᱟ ᱠᱚ ᱡᱚᱫᱤ ᱠᱚ ᱦᱤᱡᱩᱜ ᱜᱮᱭᱟ ᱮᱴᱟᱜ ᱠᱚᱦᱚᱸ ᱡᱮ ᱛᱟᱞᱦᱮ ᱴᱷᱤᱠ ᱜᱮᱭᱟ ᱛᱟᱦᱞᱮ ᱦᱮᱸ ᱛᱟᱦᱞᱮ ᱦᱳᱭ ᱡᱩᱫᱤ ᱜᱮ ᱞᱟᱹᱭ ᱠᱮᱫ ᱟᱫᱚ ᱟᱡ ᱡᱟᱦᱟᱸ ᱛᱤᱱᱟᱹᱜ-ᱮ ᱞᱟᱹᱭᱟ ᱢᱟᱱᱮ ᱩᱱᱟᱹᱜ ᱫᱚ ᱵᱟᱝ ᱨᱮᱦᱚᱸ ᱠᱤᱪᱷᱩ ᱜᱟᱱ ᱫᱚ ᱟᱨᱠᱤ ᱮᱢ ᱪᱟᱞ ᱠᱟᱛᱮᱫ ᱜᱮ ᱟᱫᱚ ᱩᱱᱤ ᱯᱟᱹᱴᱠᱟᱹᱨ ᱫᱚᱵᱚᱱ ᱵᱤᱫᱟᱹᱭᱮ ᱜᱮᱭᱟ ᱟᱨᱠᱤ
ᱦᱮᱸ ᱮᱠᱷᱮᱱ ᱠᱷᱟᱹᱞᱤ ᱛᱤ ᱛᱮᱫᱚ ᱦᱟᱸᱜ ᱵᱟᱝᱵᱚᱱ ᱵᱤᱫᱟᱹᱭᱮᱫ
ᱦᱳᱭ ᱚᱝᱠᱟ, ᱦᱳᱭ
ᱟᱞᱮ ᱥᱮᱱ ᱦᱚᱸ ᱚᱱᱠᱟ ᱫᱚ ᱮᱠᱷᱮᱱ ᱠᱷᱟᱹᱞᱤ ᱛᱤ ᱛᱮᱫᱚ ᱵᱟᱞᱮ ᱵᱤᱫᱟᱹᱭ ᱠᱚᱣᱟ ᱥᱮ ᱢᱤᱫᱴᱮᱱ ᱚᱯᱚᱢᱟᱱ ᱥᱮ ᱞᱟᱛᱟᱨ ᱩᱫᱩᱜ ᱠᱟᱛᱮᱫ ᱫᱚ ᱵᱟᱝᱞᱮ ᱵᱤᱫᱟᱹᱭ ᱠᱚᱣᱟ ᱡᱮ ᱦᱮᱸ ᱚᱱᱟ ᱫᱚ ᱟᱯᱮ ᱫᱚ ᱮᱲᱮ ᱯᱮ ᱦᱤᱡᱩᱜ ᱠᱟᱱᱟ᱾ ᱦᱩᱭ ᱫᱟᱲᱮᱜᱭᱟᱜᱼᱟ ᱟᱵᱚᱨᱮᱱ ᱡᱟᱦᱟᱸᱭ ᱪᱟᱞᱟᱣ ᱠᱟᱱ ᱛᱟᱵᱚᱱᱟ ᱜᱟᱡ ᱜᱩᱨ ᱟᱠᱟᱱ ᱛᱟᱵᱚᱱᱟ ᱱᱩᱭ ᱜᱮ ᱦᱩᱭ ᱫᱟᱲᱮᱭᱟᱜ ᱚᱱᱠᱟᱱ ᱟᱸᱥ ᱠᱟᱱᱟ ᱡᱮ ᱱᱩᱠᱩ ᱮᱸᱜ ᱱᱚᱜ-ᱚ ᱱᱚᱣᱟ ᱠᱚᱜᱮ ᱟᱫᱚ ᱚᱱᱠᱟ ᱜᱮ ᱛᱟᱞᱦᱮ ᱠᱚᱢ ᱡᱚᱢ ᱠᱟᱛᱮᱫ ᱞᱮ ᱵᱤᱫᱟᱹᱭ ᱠᱟᱫ ᱠᱚᱜᱮᱭᱟ ᱟᱞᱮ ᱫᱚ
ᱦᱳᱭ
ᱛᱟᱯᱚᱨᱮ ᱱᱚᱣᱟ ᱫᱚ ᱦᱮᱡ ᱚᱱᱠᱟ ᱜᱮ ᱢᱟᱲᱟᱝ ᱠᱷᱚᱱ ᱦᱮᱡ ᱤᱫᱤᱭ ᱠᱟᱱᱟ ᱛᱚ ᱟᱨ ᱡᱟᱦᱟᱸᱭ ᱠᱚ ᱯᱟᱹᱴᱠᱟᱹᱨ ᱦᱟᱸᱜ ᱡᱟᱦᱟᱸᱭ ᱵᱤᱱ ᱠᱩᱞᱤᱛᱮ ᱮᱠᱫᱚᱢ ᱦᱮᱡ ᱛᱚᱨᱟ ᱮᱠᱫᱚᱢ ᱱᱤᱡᱮᱨᱟᱜ ᱚᱲᱟᱜ ᱜᱮ ᱦᱮᱡ ᱩᱛᱟᱹᱨᱚᱜ-ᱟᱠᱚ ᱵᱚᱞᱚ ᱩᱛᱟᱹᱨᱚᱜᱼᱟᱠᱚ
ᱦᱩᱸ
ᱮᱸ ᱩᱱᱠᱩ ᱠᱚᱫᱚᱞᱮ ᱯᱟᱹᱛᱭᱟᱹᱣ ᱠᱚᱜᱮᱭᱟ ᱟᱨ ᱡᱟᱦᱟᱸᱭ ᱫᱚᱟᱸᱜ ᱠᱩᱞᱤ ᱜᱩᱞᱤ ᱛᱮᱠᱚ ᱦᱤᱡᱩᱜᱼᱟ᱾ ᱩᱱᱠᱩ ᱫᱚ ᱢᱮᱱᱟᱞᱮ ᱱᱩᱠᱩ ᱫᱚ ᱮᱲᱮ ᱞᱟᱹᱜᱤᱫ ᱠᱚ ᱦᱮᱡ ᱟᱠᱟᱱᱟ᱾ ᱟᱞᱮ ᱥᱮᱱ ᱫᱚ ᱦᱚᱸ ᱪᱟᱞᱟᱣ ᱵᱟᱲᱟᱜ ᱜᱮᱭᱟ ᱠᱚ ᱡ ᱡᱟᱦᱟᱸ ᱛᱤᱱᱟᱹᱜ ᱯᱟᱹᱴᱠᱟᱹᱨ ᱠᱚ ᱛᱚᱵᱮ ᱢᱤᱫ ᱟᱨ ᱫᱚᱞᱤᱧ ᱧᱮᱞ ᱟᱠᱟᱫ ᱠᱚᱣᱟ ᱠᱩᱞᱤᱣᱟᱠᱚ ᱡᱮ ᱱᱩᱠᱩ ᱱᱩᱠᱩ ᱱᱩᱠᱩ ᱚᱲᱟᱜ ᱫᱚ ᱚᱠᱟᱨᱮ ᱠᱟᱱᱟ ᱥᱮ ᱦᱮᱸ ᱚᱱᱠᱟᱱᱠᱟ ᱡᱟᱦᱟᱸᱭ ᱠᱤᱪᱷᱩ ᱫᱤᱱ ᱢᱟᱲᱟᱝᱮ ᱜᱚᱡ ᱜᱩᱨᱮᱱ ᱱᱩᱠᱩ ᱚᱲᱟᱜ ᱫᱚ ᱠᱟᱴᱟᱜ ᱠᱟᱱᱟ ᱚᱱᱠᱟ ᱫᱚ ᱠᱩᱞᱤ ᱵᱟᱲᱟ ᱟᱠᱟᱫ ᱜᱮᱭᱟ ᱟᱫᱚ ᱩᱱᱠᱩ ᱠᱚᱫᱚ ᱵᱟᱝᱞᱮ ᱞᱟᱹᱭ ᱟᱠᱟᱫ ᱠᱚᱣᱟ ᱟᱠᱚ ᱛᱮᱜᱮᱞᱮ ᱯᱟᱸᱡᱟ ᱦᱚᱪᱚ ᱟᱠᱟᱫ ᱠᱚᱣᱟ᱾
ᱦᱮᱸ
ᱟᱫᱚ ᱚᱱᱠᱟᱜ ᱜᱮ ᱦᱟᱸᱜ ᱧᱮᱞ ᱵᱟᱲᱟ ᱦᱩᱭ ᱠᱟᱱᱟ ᱟᱹᱰᱤ ᱠᱩᱞᱤ ᱠᱩᱞᱤ ᱠᱟᱛᱮᱫ ᱠᱚ ᱥᱮᱴᱮᱨᱮᱱ ᱜᱮ ᱟᱨ ᱡᱟᱦᱟᱸᱭ ᱵᱤᱱ ᱠᱩᱞᱤ ᱛᱮ ᱦᱟᱸᱜ ᱠᱚ ᱥᱮᱴᱮᱨᱚᱜᱼᱟ ᱩᱱᱠᱩ ᱠᱚᱫᱚᱞᱮ ᱫᱟᱨᱟᱢ ᱠᱚᱜᱮᱭᱟᱞᱮ
ᱦᱩᱸ ᱦᱩ
ᱟᱯᱮᱥᱮᱱ ᱫᱚ ᱪᱮᱫ ᱞᱮᱠᱟ ᱮᱠᱫᱚᱢ ᱮᱠᱟᱞᱛᱮᱚᱢ ᱢᱤᱫ ᱤᱭᱟᱹ ᱨᱮᱠᱚ ᱵᱚᱞᱚ ᱩᱛᱟᱹᱨᱚᱜ ᱜᱮᱭᱟ ᱠᱚ ᱢᱤᱫ ᱫᱷᱟᱣ ᱨᱮᱜᱮ ᱥᱮ ᱠᱩᱞᱤ ᱠᱩᱞᱤ ᱛᱮᱠᱚᱮ ᱦᱤᱡᱩᱜᱼᱟ ᱠᱚ
ᱵᱟᱝ ᱟᱫᱚ ᱱᱤᱭᱟᱹ ᱫᱷᱟᱨᱮᱛᱮ ᱡᱚᱛᱚ ᱜᱮᱞᱟᱹᱱ ᱠᱚ ᱦᱮᱡ ᱵᱟᱲᱟ ᱟᱠᱟᱱᱟ ᱩᱱᱠᱩ ᱫᱚ ᱵᱤᱱ ᱠᱩᱞᱤ ᱛᱮᱜᱮ ᱠᱚ ᱦᱮᱡ ᱟᱠᱟᱱᱟ᱾ ᱢᱟᱱᱮ ᱥᱚᱡᱡᱷᱮ ᱮᱠᱫᱚᱢ ᱚᱲᱟᱜ ᱨᱮᱜᱮ ᱠᱚ ᱦᱤᱡᱩᱜᱼᱟ ᱫᱤᱭᱮ ᱚᱲᱟᱜ ᱨᱮᱜᱮ ᱠᱚ ᱟᱫᱚ ᱦᱚᱦᱚᱭᱟᱠᱚ ᱡᱮ ᱡᱮ ᱚᱠᱚᱭᱱᱟᱯᱮ ᱚᱲᱟᱜ ᱠᱚᱨᱮᱱ ᱡᱮ ᱱᱚᱝᱠᱟ ᱞᱮ ᱦᱮᱡ ᱟᱠᱟᱱ ᱫᱚ ᱮᱱᱛᱮᱫ ᱡᱚᱛᱚ ᱜᱩᱞᱟᱹ ᱟᱨᱠᱤ ᱧᱮᱞ ᱵᱟᱲᱟ ᱦᱩ ᱟᱠᱟᱱᱟ᱾
ᱦᱮᱸ
ᱦᱚᱭ ᱡᱚᱛᱚ ᱜᱮᱩᱞᱮ ᱧᱮᱞ ᱵᱟᱲᱟ ᱦᱩᱭ ᱟᱠᱟᱱᱟ ᱡᱮ ᱡᱚᱛᱚ ᱨᱮᱜᱮ ᱚᱱᱠᱟ ᱜᱮ ᱟᱨᱠᱤ ᱢᱟᱱᱮ ᱵᱤᱱ ᱠᱩᱞᱤ ᱛᱮᱜᱮ ᱠᱚ ᱦᱮᱡ ᱟᱠᱟᱱᱟ᱾ ᱡᱮ ᱨᱟᱥᱛᱟ ᱠᱚᱠᱚ ᱠᱩᱞᱤ ᱟᱠᱟᱫ ᱠᱚᱣᱟ ᱥᱮ ᱚᱲᱟᱜ ᱠᱚ ᱠᱩᱞᱤ ᱟᱠᱟᱫ ᱠᱚᱣᱟ ᱚᱱᱠᱟ ᱫᱚ ᱵᱟᱝ ᱞᱟᱹᱭ ᱜᱟᱱᱚᱜᱼᱟ ᱱᱩᱝᱠᱩ ᱫᱚ ᱯᱩᱨᱟᱹ ᱮᱠᱫᱚᱢ ᱴᱷᱤᱠᱟᱹ ᱵᱩᱴᱟᱹ ᱠᱟᱛᱮᱫ ᱜᱮᱠᱚ ᱦᱮᱡ ᱟᱠᱟᱱᱟ ᱪᱮᱛᱟ ᱱᱚᱸᱰᱮ ᱜᱮ
ᱟᱪᱪᱷᱟ ᱦᱮᱸ ᱟᱞᱮᱥᱮᱫ